ᱡᱚᱦᱟᱨ
ᱡᱚᱦᱟᱨ ᱜᱮ
ᱱᱟᱯᱟᱭ ᱜᱮ ᱢᱮᱱᱟᱜ ᱵᱤᱱᱟ?
ᱦᱳᱭ ᱱᱟᱯᱟᱭ ᱜᱮ ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱮᱸ ᱟᱞᱮᱦᱣᱟ ᱠᱷᱚᱱ ᱫᱚ ᱱᱟᱯᱟᱭ ᱜᱮᱭᱟ᱾
ᱛᱟᱦᱚᱞᱮ ᱠᱷᱚᱱ ᱪᱟᱥ ᱠᱟᱹᱢᱤ ᱠᱚ ᱟᱯᱮ ᱚᱱᱛᱮ ᱦᱩᱭᱩᱜ ᱠᱟᱱᱟ ᱥᱮ ᱵᱟᱝ ᱦᱩᱲᱩ ᱨᱚᱦᱚᱭ ᱠᱚ?
ᱦᱳᱭ ᱪᱟᱥ ᱠᱟᱹᱢᱤ ᱠᱚᱢᱟ ᱱᱤᱛᱚᱜ ᱮᱛᱚᱦᱚᱵ ᱠᱚ ᱦᱩᱭ ᱟᱠᱟᱱᱟ ᱱᱟᱦᱟᱜ ᱟᱹᱰᱤ ᱜᱟᱱ ᱜᱮ ᱫᱟᱜ ᱮ ᱡᱟᱹᱲᱤ ᱟᱠᱟᱫ ᱞᱮᱭᱟ ᱫᱟᱜ ᱡᱟᱹᱲᱤ ᱠᱚᱭᱚᱜ ᱦᱚᱨ ᱨᱮᱜᱮ ᱛᱟᱦᱮᱸ ᱞᱮᱱᱟ ᱟᱫᱚ ᱱᱤᱛᱚᱜ ᱱᱟᱦᱟᱜ ᱦᱳᱭ ᱱᱤᱛᱚᱜ ᱱᱟᱦᱟᱜ ᱟᱹᱰᱤ ᱜᱟᱱ ᱜᱮ ᱫᱟᱜ ᱟᱠᱟᱫ ᱛᱮ ᱱᱟᱦᱟᱜ ᱛᱷᱚᱲᱟ ᱜᱟᱱ ᱱᱟᱦᱟᱜ ᱞᱮ ᱡᱤᱨᱟᱹᱜᱼᱟ ᱠᱟᱨᱚᱱ ᱫᱚ ᱦᱩᱭᱩᱜ ᱠᱟᱱᱟ ᱠᱤ ᱟᱹᱰᱤ ᱜᱟᱱ ᱫᱟᱜ ᱯᱮᱨᱮᱡ ᱠᱟᱱᱟ ᱥᱮ ᱟᱫᱚ ᱱᱟᱦᱟᱜ ᱵᱟᱭ ᱜᱟᱱᱚᱜ ᱠᱟᱱᱟ᱾ ᱵᱟᱨ ᱯᱮ ᱫᱤᱱ ᱜᱟᱱ ᱱᱟᱦᱟᱜ ᱧᱮᱞ ᱦᱩᱭᱩᱜ ᱛᱟᱞᱮᱭᱟ ᱟᱨ ᱟᱯᱮ ᱥᱮᱱ ᱫᱚ?
ᱦᱮᱸ ᱟᱞᱮ ᱥᱮᱫ ᱫᱚ ᱢᱟᱱᱮ ᱡᱟᱦᱟᱭᱟᱜ ᱛᱚᱞᱟ ᱠᱚ ᱦᱟᱨᱟ ᱟᱠᱟᱱᱟ ᱛᱟᱦᱚᱞᱮ ᱩᱱᱠᱩ ᱦᱚᱞᱟ ᱠᱷᱚᱱ ᱨᱚᱦᱚᱭ ᱠᱚ ᱟᱨᱟᱢᱵᱷᱚ ᱟᱠᱟᱫᱟ᱾ ᱟᱨ ᱮᱠᱷᱚᱱᱳ ᱟᱹᱰᱤ ᱦᱚᱲᱟᱜ ᱜᱮ ᱛᱚᱞᱟ ᱠᱚ ᱟᱹᱰᱤ ᱟᱨᱮ ᱦᱟᱨᱟᱜ ᱛᱟᱠᱚᱣᱟ ᱛᱚ ᱫᱟᱜ ᱟᱠᱟᱱᱟ ᱠᱤᱱᱛᱩ ᱩᱱᱠᱩ ᱫᱚ ᱟᱹᱣᱨᱤ ᱠᱚ ᱨᱚᱦᱚᱭ-ᱟ᱾ ᱢᱟᱱᱮ ᱡᱟᱦᱟᱸᱭ ᱦᱟᱨᱟ ᱠᱟᱱᱟ ᱩᱱᱠᱩ ᱫᱚᱠᱚ ᱨᱚᱦᱚᱭ ᱮᱫᱟ᱾
ᱟᱹᱰᱤ ᱜᱟᱱ ᱡᱟᱭᱜᱟ ᱨᱮ ᱱᱮᱥ ᱫᱚ ᱧᱮᱞᱚᱜ ᱠᱟᱱᱟ ᱠᱤ ᱢᱟᱱᱮ ᱟᱹᱰᱤ ᱜᱟᱱ ᱡᱟᱭᱜᱟ ᱨᱮᱫᱚ ᱞᱟᱦᱟ ᱨᱮᱠᱚ ᱨᱚᱦᱚᱭ ᱠᱮᱫᱼᱟ᱾ ᱦᱳᱭ ᱥᱮ ᱟᱨ ᱡᱟᱦᱟᱸ ᱡᱟᱦᱟᱸ ᱡᱟᱭᱜᱟ ᱨᱮᱫᱚ ᱱᱟᱦᱟᱜ ᱵᱟᱝ ᱠᱚ ᱨᱚᱦᱚᱭ ᱠᱟᱜᱼᱟ ᱠᱟᱨᱚᱱ ᱟᱹᱰᱤ ᱜᱟᱱ ᱡᱟᱭᱜᱟ ᱛᱮ ᱫᱟᱜ ᱦᱚᱸ ᱡᱟᱦᱟᱸ ᱠᱚᱨᱮ ᱫᱚᱭ ᱫᱟᱜᱮᱜᱼᱟ ᱡᱟᱦᱟᱸ ᱠᱚᱨᱮᱫ ᱫᱚ ᱱᱟᱦᱟᱜ ᱵᱟᱭ ᱫᱟᱜ ᱮᱼᱟᱜ ᱟᱞᱮᱥᱮᱱ ᱫᱚ ᱱᱚᱜᱼᱚᱭ ᱱᱟᱦᱟᱜ ᱵᱟᱭ ᱫᱟᱜ ᱟᱠᱟᱫ ᱛᱟᱦᱮᱱᱟ ᱱᱚᱜᱼᱚᱭ ᱵᱟᱨ ᱯᱮ ᱫᱤᱱ ᱠᱷᱚᱱ ᱜᱮ ᱟᱹᱰᱤ ᱟᱸᱴᱮᱨ ᱫᱟᱜᱮᱼᱟ᱾ ᱟᱫᱚ ᱚᱡᱚᱠᱟ ᱫᱟᱜ ᱠᱟᱛᱮᱜ ᱦᱚᱸ ᱵᱟᱝ ᱦᱩᱭᱩᱜ ᱟᱥᱮ ᱢᱟᱱᱮ ᱫᱟᱜ ᱞᱮᱠᱷᱟᱡ ᱚᱱᱟ ᱵᱷᱤᱡᱟᱹᱜ-ᱟ᱾ ᱟᱨ ᱵᱷᱤᱡᱟᱹᱣ ᱠᱟᱛᱮ ᱱᱤᱛᱚᱜ ᱫᱚ ᱱᱟᱦᱟᱜ ᱵᱷᱤᱡᱟᱹᱣ ᱠᱟᱛᱮ ᱛᱷᱚᱲᱟ ᱴᱟᱸᱜᱟᱣ ᱠᱟᱱᱟ ᱫᱟᱜ᱾ ᱵᱚᱞᱮ ᱟᱫᱚ ᱱᱤᱛᱚᱜ ᱵᱟᱹᱭ ᱵᱟᱹᱭ ᱛᱮ ᱱᱚᱜ-ᱚᱭ ᱵᱟᱨᱯᱮ ᱫᱤᱱ ᱫᱤᱱ ᱧᱤᱫᱟᱹ ᱥᱟᱨᱟᱠᱷᱚᱱ ᱟᱞᱮᱥᱮᱫ ᱫᱚ ᱡᱟᱹᱯᱩᱫ ᱠᱟᱜᱛᱮ ᱫᱟᱜ ᱱᱟᱦᱟᱜ ᱢᱮᱱᱟᱜ ᱜᱮᱭᱟ ᱦᱳᱭᱥᱮ
ᱛᱟᱦᱚᱞᱮ ᱢᱟᱱᱮ ᱵᱚᱪᱷᱚᱨ ᱨᱮ ᱛᱤᱱ ᱵᱟᱨ ᱯᱮ ᱪᱟᱥ ᱜᱮᱭᱟ ᱦᱩᱲᱩ᱾
ᱟᱞᱮ ᱥᱮᱱ ᱫᱚ ᱱᱟᱦᱟᱜ ᱵᱚᱪᱷᱚᱨ ᱨᱮ ᱢᱤᱫ ᱫᱷᱟᱣ ᱜᱮ ᱦᱩᱭᱩᱜ ᱛᱟᱦᱮᱸᱱ ᱠᱟᱨᱚᱱ ᱟᱞᱮ ᱥᱮᱫ ᱫᱚ ᱚᱱᱠᱟ ᱵᱟᱝ ᱢᱮᱱᱟᱜᱼᱟ᱾ ᱡᱟᱦᱟᱸ ᱫᱚ ᱵᱮᱜᱚᱨ ᱫᱟᱜ ᱛᱮᱦᱚᱸ ᱦᱩᱭᱩᱜ ᱛᱟᱦᱮᱱ ᱚᱱᱠᱟ ᱵᱟᱝ ᱢᱮᱱᱟᱜᱼᱟ ᱦᱳᱭ ᱥᱮ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ ᱟᱫᱚ ᱚᱱᱟᱛᱮ ᱢᱤᱫ ᱫᱚᱢ ᱜᱮ ᱦᱳᱭ ᱟᱞᱮ ᱥᱮᱱ ᱫᱚ ᱥᱮᱨᱢᱟ ᱫᱟᱜ ᱡᱟᱹᱲᱤ ᱵᱚᱨᱥᱟ ᱜᱮ ᱢᱮᱱᱟᱜ ᱞᱮᱭᱟ᱾
ᱟᱪᱪᱷᱟ ᱦᱮᱸ ᱟᱞᱮ ᱥᱮᱫ ᱫᱚ ᱥᱮᱨᱢᱟ ᱫᱟᱜ ᱦᱚᱸ ᱢᱮᱱᱟᱜ ᱜᱮᱭᱟ ᱛᱟᱨᱯᱚᱨᱮ ᱢᱱᱤ ᱥᱮᱞᱚ ᱥᱟᱵᱢᱟᱨᱥᱟᱞ ᱠᱚ ᱢᱤᱱᱤ ᱠᱚ ᱢᱮᱱᱟᱜ ᱜᱮᱭᱟ᱾ ᱛᱟᱨᱯᱚᱨᱮ ᱠᱮᱱᱮᱞ ᱫᱟᱜ ᱦᱚᱸᱞᱮ ᱧᱟᱢ ᱜᱮᱭᱟ ᱪᱟᱥ ᱥᱚᱢᱚᱭ ᱠᱮᱱᱮᱞ ᱨᱮᱱᱟᱜ ᱫᱟᱜ ᱫᱟᱜ ᱞᱮ ᱧᱟᱢ ᱜᱮᱭᱟ ᱛᱟᱦᱚᱞᱮ ᱚᱱᱟ ᱛᱮᱜᱮ ᱨᱚᱦᱚᱭ ᱵᱟᱲᱟ ᱦᱩᱭᱩᱜ ᱜᱮᱭᱟ᱾ ᱛᱟᱦᱚᱞᱮ ᱵᱚᱪᱷᱚᱨ ᱨᱮ ᱢᱟᱱᱮ ᱫᱟᱜ ᱨᱮᱱᱟᱜ ᱚᱥᱩᱵᱤᱫᱷᱟ ᱵᱟᱝ ᱦᱩᱭᱩᱜ ᱜᱮᱭᱟ ᱵᱟᱨ ᱫᱷᱟᱣ ᱜᱮ ᱨᱚᱦᱚᱭ ᱦᱩᱭᱩᱜ ᱜᱮᱭᱟ
ᱟᱞᱮ ᱥᱮᱱ ᱫᱚ ᱱᱟᱦᱟᱜ ᱚᱱᱟ ᱥᱟᱵ ᱢᱟᱨᱟᱨᱥᱟᱞ ᱥᱮ ᱥᱮᱞᱳ ᱥᱮ ᱢᱤᱱᱤ ᱠᱚᱵᱮᱱ ᱞᱟᱹᱭ ᱠᱮᱜᱼᱟ ᱟ ᱢᱤᱱᱤ ᱠᱚᱫᱚ ᱠᱟᱨᱚᱱ ᱦᱟᱸᱜ ᱢᱮᱱᱟᱜ ᱜᱮᱭᱟ ᱦᱳᱭ ᱥᱮ ᱢᱮᱱᱠᱷᱟᱱ ᱥᱟᱵᱢ ᱢᱟᱨᱥᱟᱞ ᱠᱚ ᱚᱱᱟ ᱠᱚᱫᱚ ᱵᱟᱝ ᱢᱮᱱᱟᱜᱼᱟ ᱟᱫᱚ ᱱᱟᱦᱟᱜ ᱟᱞᱮ ᱥᱮᱱ ᱫᱚ ᱚᱱᱟ ᱠᱚᱛᱮ ᱫᱚ ᱱᱟᱦᱟᱜ ᱪᱟᱥ ᱠᱚᱫᱚ ᱵᱟᱝ ᱦᱩᱭᱩᱜ ᱛᱟᱦᱮᱸᱱ᱾ ᱢᱟᱱᱮ ᱡᱮᱢᱚᱱ ᱥᱮᱨᱢᱟ ᱡᱟᱹᱲᱤ ᱫᱟᱜ ᱛᱮ ᱪᱮᱫ ᱞᱮᱠᱟ ᱪᱟᱥ ᱦᱩᱭᱩᱜ ᱛᱟᱦᱮᱱᱟ ᱥᱮ ᱚᱱᱠᱟ ᱫᱚ ᱚᱱᱟ ᱪᱟᱥ ᱵᱟᱝ ᱦᱩᱭᱩᱜ ᱛᱟᱦᱮᱱ ᱮᱢᱱᱤ ᱥᱤᱭᱟᱹᱛ ᱠᱚᱛᱮ ᱫᱚ ᱟᱨ ᱠᱮᱱᱮᱞ ᱠᱚᱦᱚᱸ ᱚᱱᱠᱟ ᱵᱟᱝ ᱢᱮᱱᱟᱜᱼᱟ ᱯᱩᱠᱷᱨᱤ ᱠᱚᱦᱚᱸ ᱚᱱᱠᱟ ᱵᱟᱝ ᱢᱮᱱᱟᱜᱼᱟ ᱦᱮᱸ ᱠᱤᱱᱛᱩ ᱩᱛᱩ ᱛᱮᱭᱟᱜ ᱠᱚᱵᱮᱱ ᱞᱟᱹᱭᱟ ᱛᱚ ᱩᱛᱩ ᱛᱮᱭᱟᱜ ᱠᱚᱫᱚ ᱱᱟᱦᱟᱜ ᱤᱱᱟᱹ ᱠᱚ ᱫᱟᱜ ᱛᱮᱜᱮ ᱦᱩᱭᱩᱜ ᱛᱟᱦᱮᱱᱟ ᱦᱳᱭᱥᱮ
ᱟᱪᱪᱷᱟ
ᱩᱸ ᱡᱟᱣᱜᱮ ᱡᱮᱢᱚᱱ ᱟ ᱜᱟᱹᱰᱭᱟᱹ ᱨᱮᱱᱟᱜ ᱫᱟᱜ ᱥᱮ ᱡᱟᱦᱟᱸᱭ ᱠᱩᱸᱧ ᱫᱷᱟᱨᱮ ᱠᱚᱨᱮ ᱠᱷᱮᱛ ᱠᱚ ᱢᱮᱱᱟᱜ ᱛᱟᱠᱚᱣᱟ ᱛᱚ ᱚᱱᱠᱟᱱ ᱡᱟᱭᱜᱟ ᱨᱮᱫᱚ ᱦᱩᱭᱩᱜ ᱜᱮᱭᱟ᱾
ᱛᱟᱯᱚᱨᱮ ᱟᱞᱮ ᱢᱤᱫᱴᱮᱱ ᱡᱷᱟᱨᱱᱟ ᱢᱮᱱᱟᱜᱼᱟ ᱥᱟᱨᱟ ᱵᱚᱪᱷᱚᱨ ᱫᱟᱜ ᱛᱟᱦᱮᱱ ᱜᱮᱭᱟ ᱚᱸᱰᱮ ᱠᱷᱚᱱ ᱦᱚᱸ ᱟᱹᱰᱤ ᱦᱚᱲ ᱠᱚ ᱦᱟᱛᱟᱣ ᱜᱮᱭᱟ ᱢᱮᱥᱤᱱ ᱛᱮ ᱛᱟᱦᱞᱮ ᱥᱚᱵᱽᱡᱤ ᱠᱚ ᱥᱟᱨᱟ ᱵᱚᱪᱷᱚᱨ ᱪᱟᱥ ᱦᱩᱭᱩᱜ ᱜᱮᱭᱟ ᱢᱟᱱᱮ ᱥᱤᱡᱤᱱ ᱨᱮ ᱡᱟᱦᱟᱸ ᱛᱤᱱ ᱥᱚᱵᱽᱡᱤ ᱠᱚ ᱧᱟᱢᱚᱜᱼᱟ᱾ ᱢᱟᱱᱮ ᱢᱚᱴᱟᱢᱩᱴᱤ ᱡᱷᱚᱛᱚ ᱜᱮ ᱪᱟᱥ ᱦᱩᱭᱩᱜ ᱜᱮᱭᱟ᱾
ᱦᱳᱭ ᱟᱞᱮ ᱦᱚᱸ ᱚᱱᱠᱟᱜᱮ ᱢᱟᱱᱮ ᱥᱤᱡᱚᱱ ᱨᱮ ᱡᱟᱦᱟᱸ ᱢᱮᱱᱟᱜᱼᱟ ᱚᱱᱟ ᱠᱚᱢᱟ ᱦᱮᱸᱜ ᱜᱮ ᱟᱨ ᱟᱨ ᱱᱚᱝᱠᱟ ᱡᱩᱫᱤ ᱫᱟᱜ ᱵᱷᱟᱜᱤ ᱴᱷᱤᱠ ᱦᱩᱭᱱᱟ ᱦᱳᱭᱥᱮ
ᱦᱮᱸ
ᱛᱚ ᱱᱟᱦᱟᱜ ᱡᱮᱢᱚᱱ ᱪᱟᱥ ᱠᱮᱜᱼᱟ ᱵᱚᱱ ᱦᱩᱲᱩ ᱤᱱᱟᱹ ᱛᱟᱭᱚᱢ ᱱᱟᱦᱟᱜ ᱢᱮᱱᱟᱜᱼᱟ ᱛᱩᱲᱤ ᱜᱩᱦᱩᱢ ᱟᱨ ᱤᱱᱟᱹ ᱛᱟᱭᱚᱢ ᱡᱟᱦᱟᱸᱭ ᱠᱚᱸᱰᱟ ᱠᱟᱫᱽᱫᱩ ᱚᱱᱟ ᱠᱚᱠᱚ ᱞᱟᱜᱟᱣᱠᱟᱱᱡ ᱠᱟᱨᱞᱟ ᱠᱚ ᱟᱨ ᱛᱤᱱᱟᱹᱜ ᱩᱛᱩ ᱛᱮᱭᱟᱜ ᱢᱮᱱᱟᱜ ᱛᱟᱵᱚᱱᱟ ᱚᱱᱟ ᱡᱟ ᱩᱰᱤᱜ ᱢᱟ ᱵᱟᱲᱜᱮ ᱠᱚᱨᱮ ᱦᱚᱸ ᱦᱩᱭᱩᱜ᱾ ᱛᱚᱵᱚᱱ ᱜᱮᱭᱟ, ᱟᱫᱚ ᱚᱱᱟ ᱠᱚ ᱱᱮᱭᱟᱜ ᱠᱷᱮᱛ ᱠᱚᱨᱮ ᱞᱟᱜᱟᱣ ᱢᱟ ᱵᱟᱝ ᱜᱟᱱᱚᱜᱼᱟ᱾ ᱟᱫᱚ ᱚᱱᱟᱛᱮ ᱡᱟᱦᱟᱸᱭ ᱠᱚ ᱟᱠᱷᱨᱤᱧᱟ ᱩᱱᱠᱩ ᱫᱚᱠᱚ ᱞᱟᱜᱟᱣ ᱛᱟᱦᱮᱱ ᱟᱨ ᱡᱟᱦᱟᱸᱭ ᱵᱟᱝᱠᱚ ᱟᱹᱠᱷᱨᱤᱧᱟ ᱩᱱᱠᱩ ᱫᱚ ᱱᱟᱦᱟᱜ ᱡᱟᱣᱜᱮ ᱦᱟᱸᱜ ᱡᱚᱢ ᱥᱩᱢᱩᱝ ᱜᱮ᱾
ᱦᱮᱸ ᱟᱞᱮ ᱱᱚᱛᱮ ᱚᱱᱠᱟᱜ ᱜᱮ᱾ ᱡᱟᱦᱟᱸᱭ ᱠᱟᱹᱴᱤᱡ ᱠᱷᱮᱛ ᱠᱚ ᱵᱮᱥᱤ ᱢᱮᱱᱟᱜ ᱛᱟᱠᱚᱣᱟ ᱛᱟᱦᱚᱞᱮ ᱩᱱᱠᱩ ᱫᱚ ᱟᱹᱠᱷᱨᱤᱧ ᱞᱟᱹᱜᱤᱫ ᱠᱚ ᱪᱟᱥᱟ ᱵᱮᱥᱤ ᱧᱚᱜ ᱜᱮ᱾ ᱟᱨ ᱡᱟᱦᱟᱸᱭ ᱠᱚᱢ ᱜᱮᱛᱟ ᱠᱚ ᱩᱱᱠᱩ ᱡᱚᱢ ᱞᱟᱹᱜᱤᱫ ᱠᱚ ᱪᱟᱥ ᱜᱮᱭᱟ᱾
ᱦᱳᱭ ᱟᱨ ᱟᱯᱮᱥᱮᱱ ᱛᱚᱵᱮ ᱚᱱᱠᱟ ᱱᱚᱣᱟ ᱛᱩᱲᱤ ᱠᱚ ᱜᱩᱦᱩᱢ ᱠᱚᱠᱚ ᱪᱟᱥ ᱛᱟᱦᱮᱱ ᱜᱮᱭᱟ ᱥᱮ ᱵᱟᱝ ᱜᱮ?
ᱦᱮᱸ ᱛᱩᱲᱤ ᱚᱱᱟ ᱠᱚᱫᱚ ᱮᱠᱷᱚᱱᱚ ᱪᱟᱥ ᱦᱩᱭᱩᱜ ᱜᱮᱭᱟ᱾ ᱠᱤᱱᱛᱩ ᱜᱩᱦᱩᱢ ᱫᱚ ᱱᱚᱛᱮ ᱫᱚ ᱵᱟᱝᱠᱚ ᱪᱟᱥ ᱮᱫᱟ, ᱞᱟᱦᱟᱛᱮ ᱠᱟᱹᱴᱤᱡ ᱨᱮ ᱧᱮᱞ ᱦᱩᱭᱭᱟᱱᱟ ᱛᱚᱠᱷᱚᱱ ᱠᱚ ᱪᱟᱥ ᱛᱟᱦᱮᱸᱫ᱾ ᱱᱮᱛᱟᱨ ᱫᱚ ᱜᱩᱦᱩᱢ ᱫᱚ ᱵᱟᱝ ᱧᱮᱞᱚᱜ ᱠᱟᱱᱟ᱾ ᱟᱞᱮ ᱱᱚᱛᱮ ᱫᱚ᱾
ᱦᱳᱭ ᱟᱨ ᱛᱚᱵᱮᱞᱤᱧ ᱞᱟᱹᱭᱟ ᱟᱜ ᱚᱱᱛᱮ ᱡᱚᱸᱰᱨᱟ ᱠᱚᱠᱚ ᱪᱟᱥ ᱛᱟᱦᱮᱱ ᱜᱮᱭᱟ ᱡᱚᱸᱰᱨᱟ
ᱡᱚᱸᱰᱨᱟ ᱢᱟᱱᱮ ᱥᱮᱨᱚᱠᱚᱢ ᱫᱚ ᱵᱟᱹᱱᱩᱜᱼᱟ᱾ ᱳᱭ ᱢᱤᱫ ᱵᱟᱨ ᱦᱚᱲ ᱡᱟᱦᱟᱸ ᱠᱚ ᱪᱟᱥ ᱠᱭᱟ ᱡᱚᱢ ᱞᱟᱹᱜᱤᱫ᱾
ᱚ ᱟᱪᱪᱷᱟ᱾ᱟᱞᱮ ᱥᱮᱱ ᱫᱚ ᱱᱟᱦᱟᱜ ᱡᱩᱫᱤ ᱵᱟᱲᱜᱮ ᱫᱩᱣᱟᱹᱨ ᱵᱮᱱ ᱩᱰᱩᱠᱚᱜᱼᱟ ᱥᱮ ᱛᱚ ᱮᱱᱠᱷᱟᱱ ᱮᱠᱫᱚᱢ ᱠᱷᱮᱛ ᱛᱤᱱ ᱦᱟᱹᱵᱤᱡ ᱵᱟᱝ ᱮᱦᱚᱵ ᱟᱠᱟᱱᱟ ᱩᱱ ᱦᱟᱹᱵᱤᱡ ᱵᱮᱱ ᱧᱮᱞᱟ ᱢᱟᱱᱮ ᱡᱚᱸᱰᱨᱟ ᱜᱮ ᱢᱮᱱᱟᱜᱼᱟ᱾ᱦᱳᱭ ᱥᱮ
ᱢᱟᱱᱮ ᱚᱱᱟ ᱫᱚ ᱡᱚᱢ ᱞᱟᱹᱜᱤᱫ ᱥᱮ ᱟᱠᱷᱨᱤᱧ ᱞᱟᱹᱜᱤᱫ?
ᱡᱚᱢ ᱞᱟᱹᱜᱤᱫ᱾ ᱢᱟᱱᱮ ᱟᱹᱰᱤ ᱜᱟᱱ ᱟᱞᱮ ᱥᱮᱱ ᱫᱚ ᱡᱮᱢᱚᱱ ᱡᱚᱸᱰᱨᱟ ᱪᱟᱥ ᱠᱮᱜᱼᱟ ᱠᱚ ᱟᱹᱰᱤ ᱜᱟᱱ᱾ᱡᱟᱦᱟᱸᱭ ᱦᱚᱲ ᱟᱫᱚ ᱱᱟᱦᱟᱜ ᱪᱮᱫ ᱞᱮᱠᱟᱭᱟᱞᱮ ᱵᱟᱰᱟᱭᱟᱵᱮᱱ ᱚᱱᱟ ᱡᱚᱸᱰᱨᱟ ᱱᱟᱦᱟᱜ ᱟ ᱩᱨ ᱠᱟ ᱠᱟᱛᱮᱫ ᱡᱷᱩᱢᱞᱤ ᱠᱟᱛᱮᱜ ᱞᱮ ᱛᱟᱥᱮ ᱠᱟᱜ ᱛᱟᱦᱮᱱ ᱦᱳᱭᱥᱮ
ᱟᱪᱪᱷᱟ᱾
ᱟᱫᱚ ᱡᱟᱦᱟᱸ ᱫᱤᱱ ᱠᱟᱞᱚᱢ ᱨᱮ ᱪᱟᱥ ᱦᱩᱭ ᱟᱠᱟᱱ᱾ ᱚᱱᱟ ᱫᱚ ᱱᱚᱜᱼᱚᱭ ᱱᱮᱥ ᱱᱚᱜᱼᱚᱭ ᱵᱚᱨᱥᱟ ᱫᱤᱱ ᱚᱱᱟ ᱩᱨ ᱦᱩᱭᱩᱜᱼᱟ ᱦᱮᱸ ᱥᱮ ᱠᱷᱮᱛ ᱠᱷᱚᱭ ᱦᱮᱡ ᱠᱟᱛᱮ ᱪᱮᱫ ᱡᱟ ᱢᱤᱫ ᱴᱷᱮᱱ ᱵᱚᱱ ᱫᱩᱲᱩᱵ ᱠᱚᱜᱼᱟ, ᱫᱟᱠᱟ ᱠᱚᱵᱚᱱ ᱤᱥᱤᱱᱟ ᱥᱮ ᱡᱟᱦᱟᱱᱟᱜ ᱵᱚᱱ ᱪᱤᱠᱟᱹᱭᱟ ᱛᱚ ᱩᱱ ᱡᱮᱢᱚᱱ ᱜᱷᱟᱨᱚᱸᱧᱡᱽ ᱨᱮᱱ ᱦᱚᱲ ᱢᱤᱫ ᱴᱷᱮᱱ ᱵᱚᱱ ᱛᱟᱦᱮᱱᱟ
ᱦᱮᱸ
ᱟᱫᱚ ᱩᱱ ᱥᱚᱢᱟᱹᱭ ᱚᱱᱟ ᱫᱚ ᱫᱩᱲᱩᱵ ᱠᱟᱛᱮᱜ ᱡᱚᱛᱚ ᱦᱚᱲ ᱛᱮᱞᱮ ᱩᱨ ᱛᱟᱦᱮᱱ ᱟᱨ ᱩᱨ ᱠᱟᱛᱮᱫ ᱱᱟᱦᱟᱜ ᱚᱱᱟ ᱫᱚ ᱡᱚᱸᱰᱨᱟ ᱟᱛᱟ ᱡᱟᱦᱟᱸ ᱠᱚ ᱞᱟᱹᱭᱟ ᱦᱳᱭ ᱥᱮ
ᱦᱮᱸ ᱦᱮᱸ
ᱡᱚᱸᱰᱨᱟ ᱟᱛᱟ ᱦᱚᱸ ᱡᱚᱢ ᱦᱩᱭᱩᱜᱼᱟ ᱟᱨ ᱡᱩᱫᱤ ᱵᱟᱹᱲᱛᱤ ᱵᱮᱱ ᱟᱛᱟᱭᱟ ᱛᱚ ᱚᱱᱟ ᱫᱚ ᱦᱟᱸᱜ ᱥᱟᱹᱛᱩ ᱦᱩᱭᱩᱜᱼᱟ᱾ᱰᱷᱤᱝᱠᱤ ᱦᱩᱲᱩᱝ ᱪᱷᱟ ᱛᱩ ᱦᱚᱭ ᱥᱮ
ᱟᱪᱪᱷᱟ᱾ ᱢᱟᱱᱮ ᱰᱷᱤᱝᱠᱤ ᱮᱠᱷᱚᱱᱳ ᱢᱮᱱᱟᱜ ᱜᱮᱭᱟ ᱚᱱᱛᱮ ᱟᱯᱮ ᱚᱱᱛᱮ
ᱦᱳᱭ ᱟᱨ ᱚᱲᱟᱜ ᱨᱮᱦᱚᱸ ᱢᱮᱱᱟᱜ ᱜᱮᱭᱟ᱾ ᱟᱞᱮ ᱥᱮᱱ ᱫᱚ ᱱᱟᱦᱟᱜ ᱠᱟᱨᱚᱱ ᱰᱷᱤᱝᱠᱤᱛᱮ ᱡᱟᱦᱟᱸ ᱵᱚᱱ ᱞᱟᱹᱭᱟ ᱦᱚᱞᱚᱝ ᱦᱩᱭᱱᱟ ᱢᱟᱱᱮ ᱡᱚᱱ ᱴᱟ ᱦᱚᱞᱚᱝ ᱢᱟ ᱦᱩᱭ ᱜᱮ ᱟᱨᱦᱚᱸ ᱡᱩᱫᱤ ᱪᱟᱣᱞᱮ ᱦᱚᱞᱚᱝ ᱠᱚ ᱵᱚᱱ ᱦᱩᱲᱩᱝ-ᱟ ᱮᱱᱠᱷᱟᱱ ᱱᱟᱦᱟᱜ ᱢᱮᱥᱤᱱ ᱤᱥᱤᱱ ᱠᱷᱚᱡ ᱫᱚ ᱵᱮᱥ ᱦᱩᱭᱩᱜ ᱛᱟᱦᱮᱱᱟ ᱰᱷᱤᱝᱠᱤ ᱦᱚᱞᱚᱝ ᱠᱚ ᱞᱟᱹᱭᱟ ᱥᱤᱵᱤᱞ ᱛᱟᱦᱮᱱ
ᱟᱪᱪᱷᱟ
ᱮ ᱟᱨ ᱟᱞᱮ ᱠᱚᱫᱚ
ᱟᱞᱮᱱ ᱟᱞᱮ ᱱᱚᱛᱮ ᱦᱚᱹ ᱰᱷᱤᱝᱠᱤ ᱫᱚ ᱛᱟᱦᱮᱸ ᱠᱟᱱᱟ ᱞᱟᱦᱟ ᱛᱮ ᱠᱤᱱᱛᱩ ᱱᱮᱛᱟᱨ ᱫᱚ ᱵᱟᱝ ᱧᱮᱞᱚᱜ ᱠᱟᱱᱟ᱾ ᱱᱮᱛᱟᱨ ᱫᱚ ᱢᱮᱥᱤᱱ ᱛᱮᱜᱮ ᱪᱟᱣᱞᱮ ᱠᱚᱫᱚ ᱠᱚ ᱤᱭᱟᱹᱭ ᱜᱮᱭᱟ ᱢᱮᱥᱤᱱ ᱠᱚᱨᱮ ᱜᱮ᱾
ᱦᱳᱭ ᱦᱳᱭ ᱟᱞᱮᱥᱮᱱ ᱦᱚᱸ ᱱᱟᱦᱟᱜ ᱦᱩᱲᱩ ᱪᱟᱣᱞᱮ ᱫᱚ ᱢᱮᱥᱤᱱ ᱠᱚ ᱨᱮ ᱜᱮ ᱾ᱟᱫᱚ ᱱᱟᱦᱟᱜ ᱱᱚᱜᱼᱚᱭ ᱞᱤᱧ ᱞᱟᱹᱭ ᱪᱮᱫ ᱞᱮᱠᱟ ᱡᱚᱸᱰᱨᱟ ᱥᱮ ᱚᱱᱟ ᱫᱚ ᱱᱟᱦᱟᱜ ᱪᱷᱟ ᱛᱩ ᱭᱟᱞᱮ ᱟᱨ ᱪᱟᱹᱛᱩ ᱠᱟᱛᱮᱫ ᱡᱮᱢᱚᱱ ᱱᱮᱛᱟᱨ ᱡᱟᱦᱟᱸ ᱛᱤᱱ ᱨᱮ ᱜᱤᱫᱽᱨᱟᱹ ᱠᱚᱦᱚᱸ ᱠᱚ ᱡᱚᱢ ᱜᱮᱭᱟ᱾ ᱞᱟᱹᱴᱩ ᱦᱚᱲ ᱦᱚᱸᱠᱚ ᱡᱚᱢ ᱜᱮᱭᱟ᱾ ᱟᱨ ᱡᱚᱸᱰᱨᱟ ᱫᱟᱠᱟ ᱵᱮᱱ ᱡᱚᱢ ᱵᱟᱲᱟ ᱠᱟᱫᱟ ᱡᱚᱸᱰᱨᱟ ᱡᱟᱦᱟᱸ ᱫᱚ ᱱᱮᱛᱟᱨ ᱦᱟᱸᱜ ᱡᱚᱱᱰᱨᱟ ᱵᱟᱝ ᱧᱟᱢᱚᱜ ᱠᱟᱱᱟ᱾ ᱦᱳᱭ ᱥᱮ ᱟᱹᱰᱤ ᱜᱟᱱ ᱡᱟᱭᱜᱟ ᱨᱮ
ᱛᱩ ᱡᱚᱸᱱᱰᱟ ᱠᱚ ᱫᱟᱠᱟᱭᱟ, ᱟᱸᱡᱚᱢ ᱦᱩᱭ ᱟᱠᱟᱱᱟ᱾ ᱡᱚᱢ ᱫᱚ ᱠᱤᱱᱛᱩ ᱵᱟᱞᱤᱧ ᱡᱚᱢ ᱵᱟᱲᱟ
ᱦᱳᱭ ᱡᱚᱱᱰᱨᱟ ᱫᱟᱠᱟ ᱡᱟᱦᱟᱸ ᱠᱚ ᱞᱟᱹᱭᱟ ᱡᱚᱱᱰᱨᱟ ᱫᱟᱠᱟ ᱡᱚᱢ ᱫᱚ ᱟᱹᱰᱤ ᱵᱷᱟᱹᱜᱤ ᱜᱮᱭᱟ ᱢᱟᱱᱮ ᱥᱮᱫᱟᱭ ᱦᱚᱲ ᱡᱟᱦᱟᱸᱭ ᱠᱚ ᱡᱚᱢᱮᱫ ᱛᱟᱦᱮᱱ ᱡᱚᱱᱰᱨᱟ ᱫᱟᱠᱟ ᱜᱩᱦᱩᱢ ᱫᱟᱠᱟ ᱱᱚᱶᱟ ᱠᱚ ᱡᱚᱢ ᱛᱮ ᱛᱤᱱᱟᱹᱜ ᱜᱟᱱ ᱫᱟᱲᱮ ᱢᱮᱱᱟᱜ ᱠᱚᱣᱟ ᱦᱳᱭᱥᱮ ᱱᱮᱛᱟᱨ ᱦᱚᱲ ᱢᱟ ᱱᱟᱦᱟᱜ ᱟᱨ ᱛᱤᱨᱤᱥ ᱵᱚᱪᱷᱚᱨ ᱯᱟᱨᱚᱢ ᱛᱮ ᱪᱚᱞᱤᱥ ᱵᱚᱪᱷᱚᱨ ᱯᱟᱨᱚᱢ ᱛᱮ ᱱᱟᱦᱟᱜ ᱟᱹᱰᱤ ᱢᱩᱥᱠᱤᱞ ᱜᱮᱭᱟ
ᱦᱮᱸ ᱱᱮᱛᱟᱨ ᱫᱚ ᱨᱳᱜᱽ ᱟᱡᱟᱨ ᱜᱮ ᱵᱮᱥᱤ ᱦᱩᱭᱩᱜ ᱠᱟᱱ ᱛᱟᱠᱚᱣᱟ ᱢᱟᱱᱮ ᱵᱷᱮᱡᱟᱞ ᱡᱤᱱᱤᱥ ᱜᱮ ᱵᱮᱥᱤ ᱡᱚᱢ ᱮᱫᱟ ᱡᱟᱦᱟᱱᱟᱜ ᱜᱮ ᱥᱚᱵᱽᱡᱤ ᱛᱷᱮᱠᱮ ᱥᱩᱨᱩ ᱠᱚᱨᱮ ᱵᱤᱵᱷᱤᱱᱚ ᱨᱟᱥᱟᱭᱚᱱᱤᱠ ᱠᱮᱢᱤᱠᱮᱞ ᱜᱮ ᱵᱮᱥᱤ ᱠᱚ ᱮᱢ ᱮᱫᱟ᱾
ᱟᱪᱪᱷᱟ ᱢᱟᱱᱮ ᱧᱮᱞᱮᱫᱼᱟ ᱵᱮᱱ ᱢᱟᱱᱮ ᱥᱚᱵᱽᱡᱤ ᱢᱟ ᱦᱮᱸᱜᱮ ᱚᱱᱟ ᱥᱟᱶ ᱥᱟᱶᱛᱮ ᱮᱴᱟᱜ ᱡᱤᱱᱤᱥ ᱦᱚᱸ ᱟᱨ ᱥᱮᱫᱟᱭ ᱦᱚᱲ ᱫᱚ ᱚᱱᱟ ᱠᱚ ᱡᱤᱱᱤᱥ ᱵᱟᱝ ᱵᱚᱱ ᱧᱮᱞ ᱠᱟᱱ ᱛᱟᱦᱮᱱ ᱡᱟᱦᱟᱸ ᱞᱮᱠᱟᱛᱮ ᱵᱟᱲᱜᱮ ᱟᱲᱟᱜ ᱟᱨ ᱡᱚᱱᱰᱨᱟ ᱫᱟᱠᱟ ᱜᱩᱦᱩᱢ ᱫᱟᱠᱟ ᱠᱚᱠᱚ ᱡᱚᱢ ᱛᱟᱦᱮᱱ ᱠᱚᱫᱮ ᱢᱟ ᱵᱟᱹᱭ ᱵᱟᱹᱭ ᱛᱮ ᱟᱫ ᱪᱟᱵᱟᱭ ᱮᱱᱟ ᱠᱚᱫᱮ ᱵᱮᱱ ᱧᱮᱞ ᱠᱟᱜᱼᱟ
ᱠᱚᱫᱮ ᱢᱟᱱᱮ ᱡᱟ ᱦᱮᱸᱫᱮ ᱜᱮ ᱡᱚᱜ ᱜᱮᱭᱟ᱾
ᱦᱳᱭ ᱦᱳᱭ
ᱠᱚᱫ ᱵᱮᱞᱮ
ᱵᱟᱝ ᱵᱟᱝ ᱠᱚᱫᱮ ᱠᱚᱫᱮ ᱵᱟᱲᱜᱮ ᱨᱮᱵᱚᱱ ᱪᱟᱥ ᱛᱟᱦᱮᱱᱟ᱾ ᱟᱨ ᱛᱩᱲᱤ ᱠᱷᱚᱡ ᱠᱟᱹᱴᱤᱡ ᱠᱟᱹᱴᱤᱡ ᱚᱱᱟ ᱨᱮᱱᱟᱜ ᱡᱟᱝ ᱦᱩᱭᱩᱜ ᱛᱟᱦᱮᱱ ᱟᱨ ᱚᱱᱟ ᱦᱚᱸᱠᱚ ᱫᱟᱠᱟᱭ ᱛᱟᱦᱮᱱ ᱟᱨ ᱚᱱᱟ ᱨᱮᱱᱟᱜ ᱯᱤᱴᱷᱟᱹ ᱦᱚᱸ ᱵᱮᱱᱟᱜ ᱛᱟᱦᱮᱱ
ᱚ ᱚᱱᱟ ᱫᱚ ᱧᱮᱞ ᱵᱟᱝ ᱦᱩᱭ ᱟᱠᱟᱱᱟ ᱦᱚᱭᱛᱚ ᱞᱟᱦᱟᱛᱮ ᱯᱟᱹᱦᱤᱞ ᱦᱚᱲ ᱪᱟᱥ ᱛᱟᱦᱮᱡ ᱮᱠᱷᱚᱱᱳ ᱢᱮᱱᱟᱜ ᱜᱮᱭᱟ ᱚᱱᱟ ᱟᱯᱮ ᱥᱮᱫ?
ᱦᱳᱭ ᱟᱞᱮ ᱥᱮᱱ ᱫᱚ ᱱᱟᱦᱟᱜ ᱚᱱᱟ ᱠᱚ ᱥᱟᱵ ᱫᱚᱦᱚ ᱠᱟᱜ ᱜᱮᱭᱟ ᱦᱳᱭᱥᱮ ᱟᱨ ᱡᱩᱚᱫᱤ ᱱᱚᱣᱟ ᱵᱮᱱ ᱞᱟᱹᱭᱟ ᱥᱮ ᱵᱤᱫᱮᱥ ᱨᱮᱱ ᱦᱚᱲ ᱫᱚ ᱱᱚᱣᱟ ᱠᱚ ᱟᱹᱰᱤ ᱜᱟᱱ ᱠᱚ ᱠᱤᱨᱤᱧ ᱛᱟᱦᱮᱱ ᱦᱳᱭ ᱵᱤᱫᱮᱥ ᱨᱮᱱ ᱦᱚᱲ ᱫᱚ ᱱᱚᱶᱟ ᱨᱮᱱᱟᱜ ᱱᱟᱦᱟᱜ ᱮᱠᱫᱚᱢ ᱢᱟᱱᱮ ᱵᱷᱮᱨᱟᱭᱴᱤ ᱵᱷᱮᱨᱟᱭᱴᱤ ᱠᱮᱠ ᱠᱚᱠᱚ ᱵᱮᱱᱟᱣ ᱛᱟᱦᱮᱱ ᱟᱹᱰᱤ ᱜᱟᱱ ᱡᱤᱱᱤᱥ ᱩᱱᱠᱩ ᱠᱚ ᱵᱮᱱᱟᱣ ᱛᱟᱦᱮᱱ ᱱᱚᱣᱟ ᱠᱚ ᱡᱤᱱᱤᱥ ᱛᱮ ᱡᱮᱢᱚᱱ ᱟᱵᱚ ᱱᱤᱛᱚᱜ ᱡᱚᱸᱰᱨᱟ ᱦᱩᱭᱱᱟ ᱚᱱᱟ ᱠᱚ ᱱᱟ ᱟᱵᱚ ᱱᱤᱛᱚᱜ ᱵᱟᱹᱭ ᱵᱟᱹᱭᱛᱮ ᱟᱫ ᱪᱟᱵᱟᱜ ᱠᱟᱱᱟ ᱡᱟᱦᱟᱸ ᱠᱚᱨᱮ ᱫᱚ ᱢᱮᱱᱟᱜ ᱜᱮᱭᱟ ᱾ ᱢᱮᱱᱠᱷᱟᱱ ᱡᱟᱦᱟᱸ ᱠᱚᱨᱮ ᱫᱚ ᱱᱟᱜ ᱵᱟᱝ ᱢᱮᱱᱟᱜᱼᱟ ᱾
ᱟᱪᱪᱷᱟ ᱾ ᱡᱚᱸᱰᱨᱟ ᱡᱚᱸᱰᱨᱟ ᱡᱟᱦᱟᱸ ᱵᱤᱱ ᱞᱟᱹᱭ ᱠᱮᱫᱟ ᱚᱱᱟᱠᱤ ᱪᱷᱟ ᱩᱛᱩ ᱵᱟᱫ ᱫᱤᱭᱮ ᱮᱢᱱᱤ ᱯᱤᱴᱷᱟᱹ ᱠᱚ ᱵᱟᱝ ᱜᱟᱱᱚᱜᱼᱟ ᱥᱮ ᱥᱩᱫᱩ ᱪᱷᱟᱹᱛᱩ ᱠᱟᱛᱮ ᱜᱮ ᱡᱚᱢ ᱜᱮ ᱠᱚ ᱡᱚᱸᱰᱨᱟ ᱡᱟᱦᱟᱸ ᱜᱩᱲᱟᱹ ᱠᱟᱛᱮ ᱾ ᱦᱚᱞᱚᱝ ᱛᱮᱫ ᱾
ᱯᱤᱴᱷᱟᱹ ᱦᱚᱸᱵᱮᱱ ᱫᱟᱲᱮᱜᱼᱟ ᱪᱷᱟᱹᱛᱩ ᱦᱚᱸᱵᱮᱱ ᱫᱟᱲᱮᱜᱼᱟ ᱟᱨ ᱫᱟᱠᱟ ᱦᱚᱸᱵᱮᱱ ᱫᱟᱲᱮᱜᱼᱟ ᱾ ᱟᱨ ᱡᱟᱦᱟᱸ ᱱᱤᱛᱚᱜ ᱱᱟᱦᱜ ᱴᱟᱴᱠᱟ ᱦᱟᱸᱜ ᱡᱟᱦᱟᱸ ᱚᱲᱮᱡ ᱦᱩᱭᱩᱜᱼᱟ ᱢᱟᱱᱮ ᱯᱷᱳᱴ ᱦᱩᱭᱩᱜᱼᱟ ᱚᱱᱟ ᱡᱚᱸᱰᱨᱟ ᱫᱚ ᱱᱟᱜ ᱛᱤᱠᱤ ᱠᱟᱛᱮ ᱦᱚᱸ ᱡᱚᱢ ᱜᱟᱱᱚᱜ ᱜᱮᱭᱟ ᱚᱱᱟ ᱛᱤᱠᱤ ᱡᱟᱦᱟᱸ ᱵᱷᱤᱴᱟᱢᱤᱱ ᱢᱮᱱᱟᱜᱼᱟ ᱚᱱᱟ ᱫᱚ ᱱᱟᱦᱜ ᱮᱴᱟᱜ ᱨᱮᱫᱚ ᱩᱱᱟᱹᱜ ᱵᱟᱝ ᱢᱮᱱᱟᱜᱼᱟ ᱛᱤᱠᱤ ᱟᱨ ᱫᱟᱠᱟ ᱢᱟᱱᱮ ᱡᱚᱱᱰᱨᱟ ᱛᱤᱠᱤ ᱡᱟᱦᱟᱸ ᱜᱚᱴᱟ ᱛᱮᱜᱮ ᱠᱚ ᱛᱤᱠᱤᱭ ᱛᱟᱦᱮᱱ ᱵᱟᱲᱟᱭᱟ ᱵᱮᱱ ᱛᱚ
ᱦᱮᱸ ᱧᱮᱞ ᱫᱚ ᱧᱮᱞ ᱵᱟᱲᱟ ᱦᱩᱭ ᱟᱠᱟᱱᱟ ᱞᱟᱦᱟ ᱛᱮ
ᱦᱳᱭ ᱟᱫᱚ ᱚᱱᱟ ᱟᱹᱰᱤ ᱢᱚᱡᱽ ᱟᱹᱭᱠᱟᱹᱜ ᱛᱟᱦᱮᱱ ᱢᱟᱱᱮ ᱚᱱᱟ ᱨᱮ ᱡᱟᱹᱥᱛᱤ ᱵᱷᱤᱴᱟᱢᱤᱱ ᱧᱟᱢᱚᱜ ᱛᱟᱦᱮᱱ ᱟᱨ ᱡᱚᱸᱰᱨᱟ ᱫᱟᱠᱟ ᱨᱮ ᱧᱟᱢᱚᱜ ᱛᱟᱦᱮᱱ ᱦᱳᱭ ᱥᱮ
ᱟᱪᱪᱷᱟ ᱾ ᱢᱟᱱᱮ ᱡᱚᱱᱰᱨᱟ ᱫᱟᱠᱟ ᱢᱟᱱᱮ ᱪᱮᱫᱠᱟ ᱦᱩᱭᱩᱜ ᱜᱮᱭᱟ ᱮᱢᱱᱤ ᱪᱟᱣᱞᱮ ᱡᱮᱢᱚᱱ ᱯᱩᱲ ᱜᱮᱭᱟ ᱚᱱᱟ ᱫᱚ ᱫᱟᱠᱟ ᱪᱮᱼᱠᱟ ᱧᱮᱞᱚᱜ ᱜᱮᱭᱟ?
ᱥᱟᱥᱟᱝ ᱥᱟᱥᱟᱝ ᱧᱮᱞᱚᱜ ᱛᱟᱦᱮᱱ ᱯᱩᱲ ᱥᱟᱥᱟᱝ ᱯᱩᱲ ᱥᱟᱥᱟᱝ ᱚᱱᱟ ᱦᱳᱭ ᱜᱚᱴᱟ ᱛᱮᱫᱚ ᱵᱟᱝᱠᱚ ᱫᱟᱠᱟᱭ ᱛᱟᱦᱮᱱ ᱚᱱᱟ ᱠᱟᱹᱴᱤᱡ ᱦᱩᱲᱩᱝ ᱧᱚᱜ ᱦᱩᱭᱩᱜᱳᱼᱟ ᱾ ᱦᱳᱭ ᱥᱮ ᱾
ᱦᱮᱸ ᱦᱮᱸ ᱾
ᱦᱩᱲᱩᱝ ᱠᱟᱛᱮ ᱛᱷᱚᱲᱟ ᱜᱩᱢ ᱵᱷᱮᱜᱟᱨ ᱦᱩᱭᱩᱜ ᱛᱟᱦᱮᱱ ᱟᱨ ᱜᱩᱢ ᱵᱷᱮᱜᱟᱨ ᱠᱟᱛᱮᱫ ᱱᱚᱝᱠᱟ ᱫᱟᱠᱟ ᱪᱮᱫ ᱞᱮᱠᱟ ᱵᱚᱱ ᱤᱥᱤᱱᱮᱜᱼᱟ᱾ ᱚᱱᱠᱟᱜᱤ ᱤᱥᱤᱱ ᱦᱩᱭᱩᱜ ᱛᱟᱦᱮᱱ ᱟᱫᱚ ᱚᱱᱟ ᱡᱩᱫᱤ ᱠᱟᱹᱴᱤᱡ ᱪᱤᱱᱤ ᱵᱮᱱ ᱢᱮᱥᱟᱞᱟᱜᱼᱟ ᱥᱮ ᱪᱤᱱᱤ ᱞᱟᱜᱟᱣ ᱠᱟᱛᱮ ᱟᱨ ᱦᱟᱞᱠᱟ ᱵᱩᱞᱩᱝ ᱞᱟᱜᱟᱣ ᱠᱟᱛᱮ ᱵᱮᱱ ᱡᱚᱢᱟ ᱮᱱᱠᱷᱟᱱ ᱟᱹᱰᱤ ᱜᱟᱱ ᱜᱮ ᱥᱤᱵᱤᱞᱟ ᱮᱠᱫᱚᱢ ᱵᱮᱱ ᱡᱚᱢ ᱞᱮᱠᱷᱟᱱ ᱩᱭᱦᱟᱹᱨ ᱩᱛᱟᱹᱨᱟ ᱟᱞᱮ ᱥᱮᱱ ᱫᱚ ᱢᱟᱱᱮ ᱡᱟᱦᱟᱸᱭ ᱠᱚᱣᱟᱜ ᱟᱹᱰᱤ ᱜᱟᱱ ᱠᱚ ᱪᱟᱥ ᱛᱟᱦᱮᱱ ᱩᱱᱠᱩ ᱫᱚ ᱢᱤᱫ ᱵᱮᱲᱟ ᱫᱚ ᱚᱱᱟ ᱜᱮᱠᱚ ᱡᱚᱢ ᱛᱟᱦᱮᱱᱟ ᱾
ᱟᱪᱪᱷᱟ ᱾ ᱛᱟᱦᱚᱞᱮ ᱱᱤᱭᱟᱹ ᱵᱟᱨ ᱧᱮᱞ ᱦᱩᱭᱩᱜᱼᱟ ᱠᱟᱹᱴᱤᱡ ᱤᱥᱤᱱ ᱠᱟᱛᱮ ᱪᱮᱼᱠᱟ ᱵᱩᱡᱷᱟᱹᱜᱼᱟ?
ᱦᱳᱭ ᱢᱟᱱᱮ ᱢᱤᱫ ᱵᱟᱨ ᱦᱚᱲ ᱠᱚ ᱟᱹᱭᱠᱟᱹᱣᱟ ᱡᱮ ᱚᱱᱟ ᱠᱚᱫᱚ ᱱᱟᱦᱜ ᱨᱮᱸᱜᱮᱡ ᱫᱤᱥᱚᱢ ᱨᱮ ᱡᱚᱢ ᱦᱩᱭᱩᱜ ᱠᱟᱱᱟ ᱾ ᱛᱟᱦᱮᱱ ᱥᱮ ᱨᱮᱸᱜᱮᱡ ᱦᱚᱲ ᱠᱚ ᱡᱚᱢ ᱛᱟᱦᱮᱱ ᱵᱟᱝ ᱜᱮ᱾ ᱡᱚᱸᱰᱨᱟ ᱫᱟᱠᱟ ᱱᱤᱛᱚᱜ ᱵᱷᱟᱹᱜᱤ ᱵᱷᱟᱜᱤ ᱦᱚᱲ ᱠᱚ ᱥᱮᱸᱫᱽᱨᱟᱭ ᱛᱟᱦᱮᱱ ᱡᱚᱸᱰᱨᱟ ᱢᱟᱱᱮ ᱡᱟᱦᱟᱸᱭ ᱵᱟᱝ ᱠᱚ ᱪᱟᱥᱮᱫᱼᱟ ᱩᱱᱠᱩ ᱠᱚ ᱠᱤᱨᱤᱧ ᱛᱟᱦᱮᱱ ᱞᱟᱴᱩ ᱞᱟᱹᱴᱩ ᱦᱚᱲ ᱟᱨ ᱢᱤᱫ ᱢᱤᱫ ᱵᱮᱲᱟ ᱚᱱᱟ ᱠᱚ ᱡᱚᱢ ᱛᱟᱦᱮᱱ ᱵᱟᱲᱟᱭ ᱟᱵᱮᱱ ᱚᱱᱟᱨᱮ ᱡᱟᱦᱟᱸ ᱟᱵᱚ ᱦᱚᱲᱢᱚ ᱨᱮᱱᱟᱜ ᱨᱩᱣᱟᱹ ᱦᱟᱹᱥᱩ ᱢᱮᱱᱟᱜ ᱛᱟᱵᱚᱱ ᱡᱟᱦᱟᱸ ᱠᱚ ᱞᱟᱹᱭᱟ ᱢᱟᱭᱟᱝ ᱡᱟᱸᱪ ᱠᱟᱛᱮᱫ ᱩᱰᱩᱠᱚᱜ ᱛᱟᱦᱮᱱ ᱟᱹᱰᱤ ᱜᱟᱱ ᱨᱩᱣᱟᱹ ᱦᱟᱹᱥᱩ
ᱟᱪᱪᱷᱟ ᱾
ᱚᱱᱟ ᱠᱚ ᱨᱮ ᱩᱱᱠᱩᱣᱟᱜ ᱢᱟᱱᱮ ᱚᱱᱟ ᱡᱟᱦᱟᱸ ᱨᱩᱣᱟᱹ ᱦᱟᱹᱥᱩ ᱵᱟᱲᱦᱟᱜ ᱛᱟᱠᱚ ᱛᱟᱦᱮᱱ ᱚᱱᱟ ᱠᱚ ᱪᱟᱵᱟᱜ ᱛᱟᱠᱚ ᱛᱟᱦᱮᱱᱟ ᱦᱳᱭ ᱥᱮ ᱚᱱᱟᱛᱮ ᱡᱚᱱᱰᱨᱟ ᱫᱟᱠᱟ ᱡᱚᱢ ᱫᱚ ᱟᱹᱰᱤ ᱵᱮᱥ ᱜᱮᱭᱟ ᱾ ᱥᱮ ᱡᱚᱸᱰᱨᱟ ᱛᱤᱠᱤ ᱵᱮᱱ ᱡᱚᱢ ᱫᱟᱲᱮᱭᱟᱜ ᱠᱷᱟᱱ ᱢᱟ ᱟᱨᱚ ᱵᱮᱥ ᱾ ᱜᱮᱭᱟ ᱢᱟᱱᱮ ᱠᱟᱨᱚᱱ ᱡᱟᱦᱟᱸᱭ ᱡᱟᱹᱥᱛᱤ ᱡᱚᱸᱰᱨᱟ ᱦᱩᱭᱩᱜ ᱛᱟᱠᱚᱣᱟ ᱩᱱᱠᱩ ᱫᱚ ᱠᱟᱛᱮ ᱠᱚᱠᱚ ᱡᱚᱢ ᱛᱟᱦᱮᱱ ᱟᱨ ᱡᱩᱫᱤ ᱢᱟᱱᱞᱤᱭᱟ ᱠᱟᱹᱴᱤᱡ ᱢᱟᱨᱟᱝ ᱡᱟᱭᱜᱟ ᱨᱮᱵᱮᱱ ᱪᱟᱥ ᱟᱠᱟᱫᱟ ᱚᱱᱟ ᱢᱟ ᱱᱟᱦᱜ ᱜᱤᱫᱽᱨᱟᱹ ᱞᱟᱹᱴᱩ ᱦᱚᱲ ᱨᱟᱯᱟᱜ ᱛᱮᱜᱮ ᱪᱟᱵᱟᱜᱼᱟ ᱾
ᱢᱟᱱᱮ ᱡᱚᱸᱰᱨᱟ ᱡᱟᱦᱟᱸ ᱵᱤᱱ ᱡᱚᱸᱰᱨᱟ ᱡᱟᱦᱟᱸ ᱵᱤᱱ ᱛᱤᱠᱤᱭᱟ ᱛᱚ ᱚᱱᱟ ᱛᱤᱠᱤ ᱠᱟᱛᱮᱫ ᱚᱱᱟ ᱥᱟᱶᱛᱮ ᱡᱟᱦᱟᱱᱟᱜ ᱠᱤ ᱢᱮᱥᱟᱭ ᱦᱩᱭᱩᱜᱼᱟ ᱥᱮ ᱥᱩᱫᱩ ᱛᱤᱠᱤ ᱠᱟᱛᱮ ᱜᱮ ᱡᱚᱢ ᱦᱩᱭᱩᱜᱼᱟ ᱢᱟᱱᱮ ᱵᱩᱞᱩᱝ ᱠᱚ ᱡᱩᱫᱤ ᱢᱮᱥᱟᱼᱟ
ᱟᱨ ᱡᱩᱫᱤ ᱦᱟᱞᱠᱟ ᱡᱟᱦᱟᱸᱭ ᱵᱩᱞᱩᱝ ᱠᱚ ᱢᱮᱥᱟᱭᱟᱜ ᱠᱷᱟᱡ ᱴᱷᱤᱠ ᱜᱮᱭᱟ ᱟᱞᱮ ᱛᱚ ᱱᱟᱦᱜ ᱵᱩᱞᱝ ᱫᱚ ᱵᱟᱝ ᱞᱮ ᱢᱮᱥᱟᱭ ᱛᱟᱦᱮᱱ ᱢᱟᱱᱮ ᱡᱟᱹᱥᱛᱤ ᱛᱚ ᱵᱩᱞᱩᱝ ᱢᱮᱥᱟ ᱵᱟᱝ ᱴᱷᱤᱠᱟ ᱥᱮ ᱵᱩᱞᱩᱝ ᱡᱚᱢ ᱦᱚᱸ
ᱦᱮᱸ᱾
ᱦᱳᱭ ᱟᱫᱚ ᱚᱱᱟ ᱮᱠᱮᱱᱟᱜ ᱵᱮᱱ ᱡᱚᱢᱟ ᱚᱱᱟ ᱜᱮ ᱵᱷᱟᱜᱤ ᱦᱩᱭᱩᱜ ᱛᱟᱦᱮᱱᱟ ᱟᱨ ᱵᱟᱰᱟᱭ ᱜᱮᱭᱟᱵᱮᱱ ᱡᱚᱸᱰᱨᱟ ᱪᱮᱫ ᱞᱮᱠᱟ ᱠᱚ ᱛᱤᱠᱤ ᱛᱟᱦᱮᱱ?
ᱢᱟᱱᱮ ᱦᱮᱸ ᱧᱮᱞ ᱫᱚ ᱵᱟᱝ ᱦᱩᱭ ᱠᱟᱱᱟ ᱡᱩᱫᱤ ᱵᱮᱱ ᱞᱟᱹᱭ ᱠᱮᱭᱟ ᱾
ᱦᱳᱭ ᱚᱱᱟ ᱫᱚ ᱫᱟᱜ ᱨᱮ ᱵᱷᱚᱨᱟᱣ ᱠᱟᱛᱮ ᱠᱚ ᱛᱤᱠᱤ ᱛᱟᱦᱮᱱᱟ ᱦᱳᱭᱥᱮ
ᱢᱟᱱᱮ ᱚᱱᱟ ᱡᱚᱸᱰᱨᱟ ᱪᱷᱟᱲᱟᱣ ᱦᱩᱭᱩᱜ ᱚᱸᱰᱮ ᱠᱷᱚᱱ ᱥᱮ ᱚᱱᱟ ᱡᱟᱦᱟᱸ
ᱵᱟᱝ ᱵᱟᱝ ᱵᱟᱝ ᱜᱮᱮ ᱚᱱᱟ ᱡᱚᱱᱰᱨᱟ ᱨᱮᱱᱟᱜ ᱡᱟᱦᱟᱸ ᱪᱮᱛᱟᱱ ᱨᱮᱱᱟᱜ ᱵᱚᱱ ᱢᱮᱛᱟᱜ ᱠᱟᱱᱟ ᱥᱟᱹᱲᱤ ᱚᱱᱟ ᱫᱚ ᱱᱟᱦᱜ ᱪᱷᱟᱲᱟᱣ ᱦᱩᱭᱩᱜᱼᱟ ᱦᱳᱭᱥᱮ
ᱦᱮᱸ ᱚᱱᱟ ᱛᱚ ᱪᱷᱟᱲᱟ ᱦᱩᱭᱩᱜ ᱛᱚ
ᱢᱚᱸᱡᱽ ᱛᱮ ᱥᱟᱯᱷᱟᱭ ᱦᱩᱭᱩᱜᱼᱟ ᱟᱨ ᱚᱱᱟ ᱚᱱᱠᱟ ᱠᱟᱛᱮᱜ ᱜᱮ ᱩᱨ ᱫᱚ ᱵᱟᱝ ᱦᱳᱭᱳᱜ ᱛᱟᱦᱮᱸᱱ ᱦᱳᱭ ᱥᱮ
ᱟᱪᱪᱷᱟ ᱟᱪᱪᱷᱟ
ᱦᱚᱭ ᱟᱨ ᱡᱩᱫᱤ ᱚᱱᱟ ᱨᱚᱦᱚᱲ ᱠᱟᱜᱼᱟ ᱵᱮᱱ ᱛᱚ ᱨᱚᱦᱚᱲ ᱠᱟᱛᱮᱫ ᱚᱱᱟ ᱵᱮᱱ ᱩᱨ ᱞᱮᱠᱷᱟᱱ ᱚᱱᱟ ᱫᱚ ᱱᱟᱦᱟᱜ ᱩᱨ ᱠᱟᱛᱮᱜ ᱰᱷᱤᱝᱠᱤ ᱨᱮ ᱦᱩᱲᱩᱝ ᱦᱩᱭᱩᱜᱼᱟ ᱟᱨ ᱫᱟᱠᱟ ᱵᱮᱱ ᱞᱟᱹᱭ ᱠᱮᱫ ᱫᱚ
ᱦᱮᱸ
ᱟᱫᱚ ᱚᱱᱟ ᱱᱟᱦᱟᱜ ᱚᱱᱟ ᱫᱚ ᱨᱚᱦᱚᱲ ᱠᱟᱛᱮᱜ ᱦᱩᱭᱩᱜ ᱛᱟᱦᱮᱱ ᱢᱟᱱᱮ ᱥᱤᱛᱩᱝ ᱟᱭ ᱟᱭᱢᱟ ᱫᱤᱱ ᱩᱰᱩᱝ ᱦᱩᱭᱩᱜ ᱛᱟᱵᱚᱱᱟ ᱡᱷᱩᱢᱞᱤ ᱠᱟᱛᱮᱜ ᱥᱮ ᱵᱟᱵᱮᱱ ᱡᱷᱩᱢᱞᱤ ᱨᱮᱦᱚᱸ ᱡᱷᱩᱢᱞᱤ ᱠᱟᱜ ᱠᱷᱟᱱᱡ ᱫᱚ ᱵᱚᱞᱮ ᱥᱟᱵ ᱨᱮ ᱟᱠᱟ ᱨᱮ ᱢᱟᱱᱮ ᱵᱮᱥ ᱦᱩᱭᱩᱜ ᱛᱟᱦᱮ ᱱᱟ
ᱛᱟᱯᱚᱨ ᱡᱚᱱ ᱰᱟᱨᱟ ᱨᱮᱱᱟᱜ ᱡᱟᱦᱟᱸ ᱠᱚ ᱟᱛᱟᱭ ᱜᱮᱭᱟ ᱯᱚᱯ ᱯᱚᱱ ᱞᱮᱠᱟ ᱚᱱᱟ ᱠᱚᱫᱚ ᱡᱚᱢ ᱵᱟᱲᱟ ᱦᱩᱭ ᱠᱟᱱᱟ ᱚᱱᱟ ᱧᱮᱞ
ᱦᱳᱭ ᱚᱱᱟ ᱡᱟᱦᱟᱸ ᱯᱚᱯ ᱯᱚᱱ ᱵᱮᱱ ᱞᱟᱹᱭ ᱮᱜ -ᱟ ᱚᱱᱟ ᱢᱟ ᱦᱟᱜ ᱠᱤᱨᱤᱧ ᱠᱟᱛᱮ ᱵᱚᱱ ᱡᱚᱢ ᱦᱳᱭᱥᱮ ᱚᱲᱟᱜ ᱨᱮᱱᱟᱜ ᱡᱚᱱᱰᱟᱨᱟ ᱟᱛᱟ ᱡᱟᱦᱟᱸ ᱥᱤᱵᱤᱞ ᱛᱟᱦᱮᱱᱟ ᱚᱱᱟ ᱫᱚ ᱱᱟᱦᱟᱜ ᱚᱱᱟ ᱚᱱᱟ ᱵᱟᱨᱦᱮ ᱨᱮ ᱠᱤᱨᱤᱧ ᱵᱟᱞᱟ ᱡᱚᱱᱰᱟᱨᱟ ᱠᱷᱚᱱ ᱫᱚ ᱱᱟᱦᱟᱜ ᱡᱟᱹᱥᱛᱤ ᱜᱮ ᱥᱤᱵᱤᱞ ᱛᱟᱵᱚᱱᱟ ᱠᱟᱨᱚᱱ ᱦᱩᱭᱩᱜ ᱠᱟᱱᱟ ᱱᱟᱰᱟᱣᱟ ᱨᱮ ᱥᱮ ᱴᱩᱠᱩᱡ ᱤᱭᱟᱹ ᱠᱟᱛᱮᱜ ᱵᱚᱱ ᱟᱛᱟᱭ ᱛᱟᱦᱮᱱ ᱜᱤᱛᱤᱞ ᱢᱮᱥᱟᱞ ᱠᱟᱛᱮ ᱢᱟᱱᱮ ᱚᱱᱟ ᱫᱚ ᱟᱛᱟ ᱪᱟᱨᱮᱡ ᱛᱮ ᱟᱹᱰᱤ ᱜᱟᱱ ᱥᱚᱸᱫᱷᱟᱲ ᱟᱹᱰᱤ ᱜᱟᱱ ᱵᱮᱥ ᱢᱟᱱᱮ ᱚᱱᱟ ᱨᱮᱱᱟᱜ ᱥᱤᱵᱤᱞ ᱜᱮ ᱠᱟᱨᱚᱱ ᱡᱩᱫᱟᱹ ᱜᱮ ᱢᱮᱱᱟᱜᱼᱟ ᱦᱳᱭ ᱥᱮ ᱡᱟᱦᱟᱸ ᱵᱚᱱ ᱠᱤᱨᱤᱧ ᱮᱫ ᱠᱟᱱᱟ ᱚᱱᱟ ᱨᱮᱢᱟ ᱟᱜ ᱵᱤᱴ ᱵᱩᱞᱩᱝ ᱠᱚ ᱟᱨ ᱪᱮᱫ ᱵᱩᱞᱩᱝ ᱠᱚᱠᱚ ᱢᱮᱥᱟ ᱦᱟᱜᱼᱟ ᱟᱨ ᱚᱱᱟ ᱫᱚ ᱱᱟᱦᱟᱜ ᱥᱩᱱᱩᱢ ᱨᱮ ᱥᱩᱱᱩᱢ ᱨᱮᱠᱩ ᱚᱱᱟ ᱫᱚᱠᱩ ᱥᱩᱱᱩᱢ ᱨᱮ ᱠᱟᱛᱮᱫ ᱠᱚ ᱵᱮᱱᱟᱣ ᱮᱫ ᱠᱟᱱᱟ ᱟᱵᱚ ᱞᱮᱠᱟ ᱜᱤᱫ ᱜᱤᱛᱤᱞ ᱨᱮ ᱟᱛᱟ ᱠᱟᱛᱮᱫ ᱫᱚ ᱟᱜ ᱵᱟᱝ ᱠᱚ ᱵᱮᱱᱟᱣᱮᱫ ᱠᱟᱱᱟ ᱡᱟᱦᱟᱸᱭ ᱠᱩᱠᱟᱨ ᱠᱚᱨᱮ ᱠᱚ ᱵᱮᱱᱟᱣᱮᱫᱼᱟ ᱥᱮ ᱚᱱᱠᱟ ᱟᱭᱢᱟ ᱞᱮᱠ ᱟᱱᱟᱜ ᱢᱟᱱᱮ ᱩᱱᱠᱩ ᱫᱚ ᱡᱩᱫᱟᱹ ᱜᱮᱠᱚ ᱵᱮᱱᱟᱣᱮᱫᱼᱟ ᱟᱵᱚ ᱪᱮᱫ ᱞᱮᱠᱟ ᱢᱟᱱᱮ ᱟᱛᱳ ᱨᱮᱵᱚᱱ ᱵᱮᱱᱟᱣ ᱛᱟᱦᱮᱱ ᱚᱱᱠᱟ ᱫᱚ ᱵᱟᱝ ᱠᱚ ᱵᱮᱱᱟᱣ ᱛᱟᱦᱮᱱ
ᱟᱪᱪᱷᱟ ᱴᱷᱤᱠ ᱜᱮᱭᱟ ᱛᱟᱦᱚᱞᱮ ᱥᱚᱢᱚᱭ ᱠᱚᱦᱚᱸ ᱢᱩᱪᱟᱹᱫ ᱦᱮᱡ ᱮᱱᱟ ᱛᱚ ᱥᱚᱢᱳᱚᱭ ᱮᱢ ᱞᱟᱹᱜᱤᱫ ᱟᱹᱰᱤ ᱟᱹᱰᱤ ᱥᱟᱨᱦᱟᱣ ᱟᱵᱟᱨ ᱯᱚᱨᱮ ᱛᱮ ᱨᱚᱯᱚᱲ ᱦᱳᱭᱳᱜᱼᱟ